ᱦᱟᱞᱳ,
ᱦᱮᱞᱳ,
ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢ ᱫᱟᱞᱤᱧ᱾
ᱡᱚᱦᱟᱨ ᱜᱮ᱾
ᱡᱚᱦᱟᱨ ᱜᱮ᱾
ᱪᱮᱫ ᱞᱮᱠᱟ ᱢᱮᱱᱟᱜ ᱵᱤᱱᱟ?
ᱟᱹᱞᱤᱧ ᱫᱚ ᱦᱤᱛᱚᱜ ᱫᱚ ᱱᱟᱯᱟᱭ ᱜᱮ ᱢᱮᱱᱟᱜ ᱞᱤᱧᱟ ᱦᱟᱸᱜ᱾ ᱟᱵᱮᱱ ᱪᱮ ᱚᱠᱟ ᱞᱮᱠᱟ ᱢᱮᱱᱟᱜ ᱵᱮᱤᱱᱟ?
ᱟᱹᱞᱤᱧ ᱦᱚᱸ ᱱᱟᱯᱟᱭ ᱜᱮ ᱢᱤᱱᱟᱜ ᱞᱤᱧᱟ᱾ ᱛᱟᱨᱯᱚᱨᱮ ᱫᱟᱜ ᱡᱟᱹᱲᱤ ᱠᱚ ᱚᱱᱛᱮ ᱚᱠᱟ ᱞᱮᱠᱟ?
ᱫᱟᱜ ᱡᱟᱹᱨᱤ ᱠᱚᱫᱚ ᱱᱚᱱᱛᱮ ᱫᱚ ᱱᱚᱝᱠᱟ ᱢᱤ ᱵᱮᱲᱟᱭ ᱫᱟᱜ ᱮᱫᱟ ᱢᱤ ᱵᱮᱲᱟᱭ ᱥᱤᱛᱩᱝ ᱫᱟ᱾ ᱱᱚᱝᱠᱟᱱ ᱜᱮ ᱚᱱᱛᱮ?
ᱱᱚᱛᱮ ᱫᱚ ᱴᱟᱱᱟ ᱢᱚᱱᱮ ᱦᱩᱭᱩᱜ ᱠᱟᱱᱟ ᱵᱟᱨᱥᱤ ᱜᱟᱱᱮ ᱫᱟᱜ ᱠᱮᱜᱼᱟ ᱪᱮᱫ ᱪᱚ ᱠᱷᱮᱛ ᱵᱟᱹᱫᱽ ᱠᱚ ᱢᱟ ᱰᱩᱵᱩᱡ ᱪᱟᱵᱟ ᱠᱟᱱᱟ᱾
ᱚ
ᱨᱚᱦᱚᱭ ᱠᱚᱦᱚᱸ ᱛᱚ ᱵᱟᱝ ᱜᱟᱱᱚᱜ ᱠᱟᱱᱟ᱾
ᱦᱳᱭ ᱫᱟᱜ ᱵᱮᱥᱤ ᱞᱮᱱᱠᱷᱟᱱ ᱛᱚ ᱨᱚᱦᱚᱭ ᱛᱚ ᱵᱟᱝ ᱜᱟᱱᱚᱜᱼᱟ᱾
ᱦᱩᱸ ᱟᱫᱚ ᱚᱲᱟᱜ ᱠᱚᱨᱮ ᱱᱟᱜ ᱨᱚᱦᱚᱭ ᱠᱚ ᱥᱮ ᱨᱚᱦᱚᱭ ᱠᱚ ᱪᱟᱵᱟᱭ ᱮᱱᱟ ᱚᱱᱛᱮ ᱱᱟᱜ ᱨᱚᱦᱚᱭ ᱠᱚ?
ᱵᱟᱝ ᱱᱚᱱᱛᱮ ᱱᱟᱜ ᱫᱚ ᱟᱣᱨᱤᱭᱟ ᱚᱜᱼᱚᱭ ᱫᱚᱢᱮ ᱞᱟᱦᱟ ᱠᱷᱚᱱ ᱫᱚ ᱵᱟᱭ ᱫᱟᱜ ᱟᱠᱟᱫᱟ ᱛᱚ ᱾ ᱱᱚᱛᱮ ᱫᱚ ᱮᱱᱜᱮ ᱟᱨᱟᱢᱵᱚᱜ ᱠᱟᱱᱟ᱾
ᱟᱪᱷᱟ ᱠᱟᱛᱷᱟ ᱟᱫᱚ ᱩᱛᱩ ᱫᱟᱠᱟ ᱠᱚ ᱤᱥᱤᱱ ᱦᱩᱭ ᱮᱱᱟ? ᱦᱮᱸ ᱦᱮᱸ ᱦᱮᱸ ᱢᱮᱱᱟᱞᱤᱧ ᱩᱛᱩ ᱫᱟᱠᱟ ᱠᱚ ᱤᱥᱤᱱ ᱦᱩᱭᱱᱟ?
ᱩᱛᱩ ᱫᱟᱠᱟ ᱫᱚ ᱤᱥᱤᱱ ᱦᱩᱭ ᱠᱟᱱᱟ᱾
ᱟᱪᱷᱟ ᱪᱤᱜ ᱠᱚᱯᱮ ᱩᱛᱩ ᱵᱟᱲᱟ ᱠᱮᱜ-ᱟ?
ᱪᱮᱫ ᱵᱤᱱ ᱞᱟᱹᱭ ᱠᱮᱜᱼᱟ?
ᱪᱮᱫ ᱠᱚᱯᱮ ᱩᱛᱩ ᱠᱮᱜᱼᱟ?
ᱩᱛᱩ ᱦᱩᱭᱱᱟ ᱢᱩᱪᱹᱤ ᱩᱫ ᱡᱟᱦᱟᱸ ᱵᱚᱱ ᱞᱟᱹᱭᱮᱫ ᱫᱟᱹᱞ ᱢᱮᱥᱟ ᱾
ᱟᱪᱷᱟ ᱟᱪᱷᱟ ᱟᱨ ᱚᱱᱟ ᱩᱫ ᱫᱚ ᱚᱠᱟ ᱠᱷᱚᱱᱟᱜ ᱯᱮ ᱟᱹᱜᱩ ᱟᱠᱟᱫᱟ?
ᱱᱚᱣᱟ ᱫᱚ ᱚᱝᱠᱟ ᱜᱩᱯᱤ ᱠᱚ ᱪᱟᱞᱟᱣ ᱞᱮᱱᱟ ᱠᱚ ᱛᱟᱦᱚᱞᱮ ᱚᱸᱰᱮ ᱠᱷᱚᱱ ᱜᱮᱠᱚ ᱦᱟᱞᱟᱝ ᱟᱹᱜᱩ ᱞᱮᱫᱟ᱾
ᱱᱟᱯᱟᱭ ᱠᱟᱛᱷᱟ ᱪᱮᱫ ᱰᱟᱹᱝᱨᱤ ᱠᱚ ᱥᱟᱸᱜᱮ ᱜᱮᱯᱮ ᱫᱚᱦᱚ ᱠᱟᱣᱱᱟ ᱰᱟᱹᱝᱨᱤ ᱠᱚ ᱥᱮ ᱢᱮᱨᱚᱢ ᱠᱚ ᱪᱤᱞᱤ ᱠᱚ ᱢᱮᱱᱟᱜ ᱠᱚ ᱛᱟᱯᱮᱭᱟ?
ᱰᱟᱹᱝᱨᱤ ᱢᱮᱱᱟᱜ ᱠᱚᱣᱟ ᱟᱨ ᱢᱮᱨᱚᱢ ᱫᱚ ᱵᱟᱹᱱᱩᱜ ᱠᱚᱣᱟ ᱵᱷᱤᱨᱤ ᱢᱮᱱᱟᱜ ᱠᱚᱣᱟ᱾ ᱩᱝᱠᱩ ᱜᱮ ᱢᱮᱥᱟᱢ ᱟᱢ ᱦᱮᱸ
ᱵᱷᱤᱲᱤ ᱢᱮᱱᱟᱜ ᱠᱚᱣᱟ?
ᱦᱳᱭ᱾
ᱟᱫᱚ ᱜᱚᱝᱠᱮ ᱠᱩᱠᱞᱤ ᱞᱤᱧ ᱫᱚᱦᱚᱭᱟ ᱡᱮ ᱵᱷᱤᱲᱤ ᱵᱚᱱ ᱪᱟᱥ ᱠᱟᱜ ᱵᱷᱤᱲᱤ ᱯᱮ ᱪᱟᱥ ᱟᱠᱟᱫ ᱠᱚᱣᱟ ᱥᱮ ᱱᱟᱯᱟᱭ ᱠᱟᱛᱷᱟ ᱠᱟᱱᱟ ᱟᱫᱚ ᱚᱱᱟᱨᱮ ᱩᱱᱠᱩ ᱟᱹᱥᱩᱞ ᱛᱮᱫᱚ ᱪᱮᱫ ᱞᱮᱠᱟ ᱠᱟᱹᱣᱰᱤ ᱠᱚ ᱧᱟᱢᱚᱜᱼᱟ ᱵᱷᱟᱹᱜᱤ ᱜᱮ ᱧᱟᱢᱚᱜᱼᱟ ᱡᱮᱢᱚᱱ ᱟᱵᱚ ᱥᱩᱠᱨᱤ ᱠᱚᱵᱚᱱ ᱟᱹᱥᱩᱞ ᱠᱚᱣᱟ ᱥᱤᱢ ᱠᱚᱵᱚᱱ ᱟᱹᱥᱩᱞ ᱠᱚᱣᱟ ᱚᱱᱠᱟ ᱞᱮᱠᱟ ᱜᱮ ᱯᱚᱭᱥᱟ ᱦᱚᱸ ᱚᱱᱟ ᱨᱮᱱᱟᱜ ᱠᱟᱹᱣᱰᱤ ᱠᱚᱦᱚᱸ ᱵᱷᱟᱜᱤ ᱧᱟᱢᱚᱜᱼᱟ ᱠᱤ?
ᱦᱳᱭ ᱧᱟᱢᱚᱜ ᱜᱮᱭᱟ ᱡᱮᱢᱚᱱ ᱪᱮᱫ ᱠᱟ ᱠᱚ ᱦᱟᱨᱟᱜᱼᱟ ᱚᱱᱠᱟ ᱠᱟᱹᱣᱰᱤ ᱠᱚ ᱧᱟᱢᱚᱜᱼᱟ ᱾
ᱟᱪᱪᱷᱟ ᱟᱪᱪᱷᱟ ᱞᱟᱹᱭ ᱤᱧ ᱵᱷᱤᱲᱤ ᱠᱚ ᱵᱟᱹᱲᱚᱜ ᱜᱮᱭᱟ ᱫᱚᱢᱮ ᱜᱮ?
ᱟᱵᱚ ᱡᱮᱢᱚᱱ ᱵᱟᱹᱲᱚᱜ ᱜᱮᱭᱟ ᱠᱚ ᱥᱮ ᱟᱵᱚ ᱡᱮᱢᱚᱱ ᱫᱚᱢᱮ ᱵᱚᱱ ᱢᱮᱨᱚᱢ ᱠᱚᱫᱚ ᱫᱚᱢᱮ ᱞᱚᱜᱚᱱ ᱪᱟᱬᱮ ᱪᱟᱬᱮ ᱠᱚ ᱵᱩᱥᱟᱹᱜ ᱠᱚᱣᱟ ᱵᱟᱹᱲᱚᱜ ᱟᱠᱚ, ᱵᱷᱤᱲᱤ ᱦᱚᱸ ᱠᱤ ᱚᱱᱠᱟ ᱜᱮ?
ᱦᱮᱸ ᱵᱷᱤᱲᱤ ᱠᱚᱦᱚᱸ ᱚᱱᱠᱟ ᱜᱮ ᱡᱮᱢᱚᱱ ᱥᱮᱨᱢᱟ ᱨᱮ ᱵᱟᱨ ᱫᱷᱟᱣ ᱫᱚ ᱦᱮᱸ ᱜᱮ ᱾
ᱱᱟᱯᱟᱭ ᱠᱟᱛᱷᱟ ᱠᱟᱱᱟ ᱾ ᱦᱮᱸᱛᱚ ᱟᱫᱚ ᱟᱵᱚ ᱢᱟ ᱡᱤᱵ ᱡᱤᱭᱟᱹᱞᱤ ᱠᱚ ᱢᱟᱱᱮ ᱟᱹᱥᱩᱞ ᱠᱟᱛᱮᱫ ᱟᱵᱚ ᱢᱟ ᱵᱟᱧᱪᱟᱜ ᱦᱚᱲ ᱠᱟᱱᱟ ᱵᱚᱱ ᱥᱮ ᱟᱵᱚᱣᱟᱜ ᱚᱱᱟᱜᱮ ᱠᱟᱱ ᱛᱟᱵᱚᱱᱟ ᱟᱵᱚᱣᱟᱜ ᱯᱮᱥᱟ ᱞᱮᱠᱟᱛᱮ ᱦᱮᱸᱥᱮ ᱾ ᱟᱫᱚ ᱩᱱᱠᱩ ᱠᱚᱢᱟ ᱫᱚᱦᱚ ᱞᱟᱹᱠᱛᱤ ᱠᱟᱱ ᱛᱟᱵᱚᱱ ᱜᱮᱭᱟ ᱾
ᱦᱳᱭ ᱩᱱᱠᱩ ᱠᱚᱫᱚ ᱟᱵᱚ ᱫᱚ ᱡᱩᱫᱤ ᱵᱟᱵᱚᱱ ᱫᱚᱦᱚ ᱠᱚᱣᱟ ᱟᱵᱚ ᱪᱮᱫ ᱞᱤᱧ ᱞᱟᱹᱭᱟ ᱟᱵᱚ ᱫᱚ ᱩᱱᱠᱩ ᱪᱮᱛᱟᱱ ᱨᱮᱜᱮ ᱵᱷᱚᱨᱥᱟ ᱛᱟᱵᱚᱱ ᱾
ᱚᱸᱻ ᱟᱫᱚ ᱚᱱᱟᱜᱤᱧ ᱢᱮᱱᱮᱜᱼᱟ ᱥᱮ ᱩᱱᱠᱩ ᱫᱚᱦᱚ ᱞᱟᱹᱠᱛᱤ ᱜᱮᱭᱟ, ᱟᱫᱚ ᱚᱱᱟ ᱚᱱᱟ ᱢᱩᱪᱤ ᱩᱫ ᱵᱟᱫᱽ ᱠᱟᱛᱮ ᱨᱮᱦᱚᱸ ᱟᱨᱦᱚᱸ ᱪᱮᱫ ᱪᱮᱫ ᱩᱫ ᱠᱚᱯᱮ ᱧᱟᱢ ᱜᱮᱭᱟᱯᱮ ᱟᱯᱮ ᱚᱱᱛᱮ ᱨᱮᱫᱚ ᱧᱟᱢᱚᱜ ᱜᱮᱭᱟ?
ᱟᱞᱮ ᱫᱚ ᱱᱚᱱᱛᱮ ᱫᱚ ᱚᱱᱠᱟ ᱵᱤᱨ ᱫᱚ ᱵᱟᱹᱱᱩᱜᱼᱟ ᱥᱮ ᱠᱟᱹᱴᱤᱡ ᱵᱟᱡᱟᱨ ᱧᱚᱜ ᱜᱮᱭᱟ ᱟᱞᱮ ᱟᱫᱚ ᱢᱩᱪᱤ ᱩᱫ ᱵᱟᱫᱽ ᱠᱟᱛᱮᱫ ᱫᱚ ᱚᱱᱠᱟ ᱩᱫ ᱛᱚ ᱵᱟᱝ ᱧᱟᱢᱚᱜ ᱜᱮᱭᱟ ᱾
ᱚᱸᱻ ᱟᱪᱪᱷᱟ ᱾
ᱦᱩᱸ ᱟᱯᱮ ᱫᱟᱠᱟ ᱩᱛᱩ ᱯᱮ ᱤᱥᱤᱱ ᱵᱟᱨᱟ ᱠᱮᱫᱟ ᱥᱮ ᱟᱹᱣᱨᱤ?
ᱦᱮᱸ ᱟᱞᱮ ᱫᱚᱞᱮ ᱤᱥᱤᱱ ᱟᱠᱟᱫᱟ ᱾
ᱚ ᱡᱚᱢ ᱫᱚ ᱦᱩᱭ ᱱᱟᱥᱮ ᱟᱣᱨᱤ?
ᱟᱹᱣᱨᱤᱜᱼᱟ ᱡᱚᱢ ᱠᱚᱫᱚ ᱛᱚ ᱦᱮᱸ ᱮᱠᱷᱳᱱᱳ ᱟᱹᱣᱨᱤ ᱮᱛᱚᱦᱚᱵᱚᱜᱼᱟ ᱡᱚᱢ ᱫᱚ ᱡᱚᱢ ᱦᱩᱭᱩᱜᱼᱟ ᱱᱟᱦᱟᱜ ᱾
ᱚᱻ ᱾
ᱟᱫᱚ ᱚᱱᱮ
ᱟᱯᱮ ᱫᱚ ᱚᱠᱟ ᱞᱮᱠᱟ ᱱᱚᱝᱠᱟ ᱵᱤᱨ ᱫᱤᱥᱚᱢ ᱥᱮ ᱱᱚᱝᱠᱟ ᱵᱟᱡᱟᱨ ᱫᱤᱥᱚᱢ?
ᱦᱩᱸ ᱞᱮᱠᱷᱟᱱ ᱵᱟᱡᱟᱨ ᱦᱚᱸ ᱵᱟᱝ ᱢᱮᱱ ᱜᱟᱱᱚᱜᱼᱟ ᱵᱤᱨ ᱦᱚᱸ ᱵᱟᱝ ᱢᱮᱱ ᱜᱟᱱᱚᱜᱼᱟ ᱟᱞᱮᱫᱚ ᱟᱛᱳ ᱴᱚᱞᱟ ᱯᱟᱲᱟ ᱨᱮᱜᱮᱞᱮ ᱛᱟᱦᱮᱱ ᱠᱟᱱᱟ ᱢᱮᱱᱠᱷᱟᱱ ᱱᱚᱛᱮ ᱫᱚ ᱵᱤᱨ ᱫᱚ ᱱᱟᱦᱟᱜ ᱵᱟᱝ ᱧᱮᱞᱚᱜ ᱠᱟᱱᱟ ᱩᱱᱟᱹᱜ ᱫᱚ ᱾ ᱟᱨ ᱢᱟᱱᱮ ᱵᱟᱹᱱᱩᱜ ᱟᱱᱟ ᱢᱟᱱᱮ ᱥᱟᱺᱜᱤᱧ ᱨᱮ ᱢᱮᱱᱟᱜ ᱟᱠᱟᱫᱟ ᱾ ᱚᱱᱟᱜᱮ ᱤᱱᱠᱟᱹ ᱦᱮᱸ ᱦᱮᱸ ᱟᱯᱮ ᱫᱚ ᱵᱟᱡᱟᱨ ᱩᱛᱟᱹᱨ ᱜᱮᱭᱟ ᱯᱮ?
ᱦᱳ ᱵᱟᱡᱟᱨ ᱵᱟᱡᱟᱨ ᱡᱟᱯᱟᱜ ᱧᱚᱜ ᱠᱟᱱ ᱜᱮᱭᱟᱞᱮ ᱾
ᱟᱪᱪᱷᱟ ᱾ ᱦᱚᱭᱛᱚ ᱟᱫᱚ ᱵᱟᱡᱟᱨ ᱡᱟᱯᱟᱜ ᱨᱮᱠᱷᱟᱱ ᱫᱚ ᱟᱫᱚ ᱰᱟᱝᱨᱤ ᱩᱱᱠᱩ ᱡᱟᱦᱟᱸ ᱠᱚᱯᱮ ᱟᱹᱥᱩᱞ ᱟᱠᱟᱫ ᱠᱚ ᱡᱤᱭᱟᱹᱞᱤ ᱠᱚᱫᱚ ᱩᱱᱠᱩ ᱠᱚᱫᱚ ᱟᱸ ᱟᱛᱤᱧ ᱠᱚᱫᱚ ᱚᱠᱟ ᱥᱮᱫ ᱯᱮ ᱤᱫᱤ ᱠᱚᱜᱮᱭᱟ?
ᱦᱚᱜᱼᱚᱝᱠᱟ ᱠᱷᱮᱛ ᱵᱟᱹᱫᱽ ᱠᱚᱨᱮ ᱾
ᱚᱻ ᱟᱪᱪᱷᱟ᱾ ᱟᱫᱚ ᱥᱮᱨᱢᱟᱨᱮ ᱛᱤᱱ ᱫᱷᱟᱣ ᱯᱮ ᱪᱟᱥ ᱜᱮᱭᱟ? ᱤᱧ ᱥᱮᱨᱢᱟ ᱨᱮ ᱛᱤᱱ ᱫᱷᱟᱣ ᱯᱮ ᱪᱟᱥ ᱜᱮᱭᱟ?
ᱦᱩᱨᱩ ᱫᱚ ᱢᱤᱫ ᱫᱷᱟᱣ ᱜᱮᱞᱮ ᱪᱟᱥᱟ ᱡᱮᱢᱚᱱ ᱟᱱᱟᱡ ᱠᱚᱫᱚ ᱚᱱᱟ ᱢᱤᱫ ᱫᱷᱟᱣ ᱦᱩᱨᱩ ᱨᱟᱠᱟᱵ ᱠᱟ ᱠᱟᱛᱮᱫ ᱾
ᱟᱪᱪᱷᱟ ᱟᱪᱪᱷᱟ ᱪᱮᱫ ᱪᱮᱫ ᱟᱱᱟᱡ ᱠᱚᱯᱮ ᱪᱟᱥ ᱜᱮᱭᱟ?
ᱟᱱᱟᱡ ᱠᱚ ᱫᱚ ᱡᱮᱢᱚᱱᱻ ᱱᱤᱭᱟᱹ ᱵᱟᱨ ᱫᱚᱞᱮ ᱪᱟᱥ ᱞᱮᱜᱼᱟ ᱰᱮᱸᱨᱚᱥ ᱠᱚ, ᱵᱮᱸᱜᱟᱲ ᱠᱚ ᱾ ᱟᱨᱚ ᱚᱱᱠᱟ ᱜᱮ, ᱡᱚᱱᱰᱨᱟ ᱠᱚ ᱾
ᱟᱪᱪᱷᱟ, ᱟᱪᱪᱷᱟ ᱾
ᱟᱯᱮ ᱫᱚ ᱛᱤᱱ ᱵᱟᱨ ᱯᱮ ᱪᱟᱥᱟ?
ᱟᱞᱮ ᱫᱚ ᱥᱮᱨᱢᱟ ᱨᱮ ᱵᱟᱨ ᱫᱷᱟᱣᱞᱮ ᱪᱟᱥᱟ ᱾
ᱚ ᱾
ᱦᱩᱲᱩ ᱠᱚᱞᱮ ᱪᱟᱥᱟ, ᱟᱨᱦᱚᱸ ᱚᱱᱟ ᱥᱟᱶ ᱥᱟᱶᱛᱮ ᱦᱚᱸ ᱥᱚᱵᱽᱡᱤ ᱠᱚᱦᱚᱸᱞᱮ ᱪᱟᱥ ᱜᱮᱭᱟ ᱟᱱᱟᱡᱽ ᱠᱚ ᱡᱟᱦᱟᱸ ᱵᱚᱱ ᱢᱮᱱᱮᱫ ᱫᱚ ᱾ ᱡᱟᱦᱟᱸ ᱜᱮ ᱥᱮ ᱯᱚᱴᱚᱢ ᱠᱚᱯᱤ ᱠᱚ ᱪᱮᱫᱟᱜ ᱵᱟᱦᱟ ᱠᱚᱯᱤ ᱠᱚ ᱪᱮᱫᱟᱜ ᱦᱩᱸ ᱚᱱᱠᱟ ᱜᱮ ᱦᱟᱸᱜ ᱟᱱᱟᱪᱽ ᱠᱚ ᱧᱟᱢᱚᱜ ᱜᱮᱭᱟ ᱚᱱᱟᱜᱮ ᱾ ᱟᱫᱚ ᱵᱟᱡᱟᱨ ᱨᱮ ᱛᱟᱦᱮᱸ ᱠᱟᱛᱮ ᱛᱟᱦᱚᱞᱮ ᱯᱩᱴᱠᱟᱹ ᱠᱚᱫᱚᱵᱮᱱ ᱡᱚᱢ ᱵᱟᱲᱟᱣ ᱠᱟᱜ ᱠᱚᱣᱟ ᱥᱮ ᱵᱟᱝᱟ? ᱩᱫ ᱩᱫ ᱢᱟᱵᱤᱱ ᱡᱚᱢᱮᱜ ᱜᱮᱭᱟ ᱾
ᱵᱟ ᱞᱮᱭ ᱜᱟᱱᱚᱜᱼᱟ ᱯᱩᱴᱠᱟᱹ ᱫᱚ ᱱᱤᱭᱟᱹ ᱵᱟᱨ ᱫᱚ ᱟᱣᱨᱤᱞᱤᱧ ᱡᱚᱢ ᱠᱚᱣᱟ ᱾
ᱡᱟᱦᱟᱸ ᱛᱤᱥᱚᱜ ᱢᱤᱫ ᱫᱷᱟᱣ ᱜᱟᱱᱵᱤᱱ ᱡᱚᱢ ᱵᱤᱰᱟᱹᱣ ᱟᱠᱟᱜ ᱠᱚᱣᱟ ᱥᱮ ᱵᱟᱝᱜᱮ?
ᱦᱮᱸ, ᱡᱚᱢ ᱫᱚᱞᱤᱧ ᱡᱚᱢ ᱵᱤᱰᱟᱹᱣ ᱠᱟᱫ ᱠᱚᱜᱮᱭᱟ ᱾
ᱟᱪᱪᱷᱟ ᱟᱪᱪᱷᱟ, ᱦᱮᱸᱛᱚ ᱡᱚᱢ ᱫᱚ ᱞᱟᱹᱠᱛᱤ ᱠᱟᱱ ᱛᱟᱵᱚᱱ ᱜᱮᱭᱟ ᱾ ᱡᱚᱛᱚ ᱥᱤᱡᱤᱱ ᱨᱮ ᱢᱤᱫ ᱫᱷᱟᱣ ᱠᱚ ᱦᱳᱭᱳᱜᱼᱟ ᱦᱮᱸ ᱥᱮ?
ᱦᱳᱭ᱾
ᱟᱫᱚ ᱫᱩᱠ ᱨᱮᱱᱟᱜ ᱠᱟᱛᱷᱟ ᱫᱚ ᱟᱞᱮ ᱥᱮᱜ ᱫᱚ ᱱᱟᱦᱟᱜ ᱧᱟᱢ ᱫᱚ ᱚᱝᱠᱟ ᱵᱟᱝᱠᱚ ᱧᱟᱢᱚᱜᱼᱟ ᱾
ᱦᱳᱭ᱾
ᱦᱩᱸᱜ ᱩᱸ᱾
ᱟᱫᱚ ᱩᱝᱠᱚ ᱠᱚᱫᱚ ᱡᱮᱢᱚᱱ ᱱᱚᱝᱠᱟ ᱵᱤᱨ ᱵᱩᱨᱩ ᱠᱚᱨᱮᱜ ᱜᱮᱥᱮ ᱡᱟᱹᱥᱛᱤ ᱠᱚ ᱚᱢᱚᱱᱚᱜᱼᱟ ᱾
ᱟᱪᱪᱷᱟ, ᱟᱪᱪᱷᱟ, ᱦᱮᱸᱛᱚ ᱾ ᱟᱫᱚ ᱵᱤᱨ ᱵᱟᱝ ᱛᱟᱦᱮᱸ ᱞᱮᱝᱠᱷᱟᱱ ᱚᱠᱟᱨᱮᱫᱚ ᱠᱚ ᱚᱢᱚᱱᱚᱜᱼᱟ ᱩᱝᱠᱩ ᱦᱚᱸ ᱦᱮᱸ ᱵᱟᱝ ᱥᱮ?
ᱦᱩᱸ᱾
ᱟᱫᱚ ᱢᱟᱱᱮ, ᱦᱮᱸ ᱢᱮᱱᱵᱤᱱ᱾
ᱟᱪᱪᱷᱟ, ᱱᱚᱝᱠᱟ ᱟᱯᱮᱨᱮ ᱨᱮᱱ ᱫᱚ ᱢᱟᱱᱮ ᱰᱟᱝᱨᱤ, ᱢᱮᱨᱚᱢ ᱠᱚ ᱢᱮᱱᱟᱜ ᱠᱚᱣᱟ ᱥᱮ ᱵᱟᱹᱱᱩᱜ ᱠᱚᱣᱟ?
ᱦᱮᱸ ᱰᱟᱹᱝᱨᱤ ᱠᱚ ᱢᱮᱱᱟᱜ ᱠᱚᱣᱟ, ᱥᱩᱠᱨᱤ ᱠᱚ ᱢᱮᱱᱟᱜ ᱠᱚᱣᱟ ᱟᱨ ᱢᱮᱨᱚᱢ ᱠᱚᱫᱚ ᱵᱟᱝᱞᱮ ᱫᱚᱦᱚ ᱠᱟᱜ ᱠᱚᱣᱟ ᱾ ᱪᱮᱫᱟᱜ ᱥᱮ ᱜᱷᱟᱨᱚᱸᱧᱡᱽ ᱨᱮ ᱠᱟᱹᱴᱤᱡ ᱦᱚᱲ ᱠᱚᱦᱚᱸ ᱠᱟᱹᱴᱤᱡ ᱞᱮ ᱠᱚᱢ ᱧᱚᱜ ᱜᱮᱭᱟ, ᱟᱫᱚ ᱩᱝᱠᱩ ᱢᱮᱨᱚᱢ ᱠᱚ ᱡᱩᱫᱤᱢ ᱫᱚᱦᱚ ᱠᱟᱜ ᱠᱚᱣᱟ ᱩᱱᱟᱹᱜ ᱜᱟᱱ ᱟᱫᱚ ᱩᱝᱠᱩ ᱛᱟᱭᱚᱢ ᱨᱮᱢᱟ ᱫᱤᱱ ᱜᱩᱯᱤ ᱪᱟᱞᱟᱣ ᱦᱩᱭᱩᱜᱼᱟ ᱛᱚ ᱾ ᱟᱫᱚ ᱩᱝᱠᱩ ᱢᱟ ᱛᱚᱞ ᱠᱟᱛᱮᱫ ᱫᱚᱦᱚ ᱞᱮᱠᱚ ᱠᱷᱟᱱ, ᱦᱮᱸ᱾ ᱟᱫᱚ ᱚᱱᱟ ᱞᱟᱹᱜᱤᱜ ᱜᱮ ᱩᱱᱠᱩ ᱫᱚ ᱵᱟᱝᱞᱮ ᱫᱚᱦᱚ ᱠᱟᱜ ᱠᱚᱣᱟ ᱥᱤᱢ ᱠᱚ ᱢᱮᱱᱟᱜ ᱠᱚᱜᱮᱭᱟ, ᱟᱫᱚ ᱚᱲᱟᱜ ᱨᱮ ᱜᱷᱟᱨᱚᱸᱡᱽ ᱠᱟᱛᱮᱫ ᱫᱚ ᱱᱟᱦᱱᱟᱜ ᱢᱮᱫᱴᱟᱝ ᱡᱟᱦᱟᱸ ᱪᱤᱞᱤ ᱡᱤᱵᱽ ᱡᱤᱭᱟᱹ ᱞᱤ ᱫᱚ ᱟᱹᱥᱩᱞ ᱫᱚ ᱞᱟᱹᱠᱛᱤ ᱠᱟᱱ ᱛᱟᱵᱚᱱ ᱜᱮᱭᱟ, ᱮᱸ ᱩᱭᱦᱟᱹᱨᱟ ᱵᱚᱱ ᱡᱮ ᱦᱚᱭᱛᱚ ᱱᱩᱭᱛᱮᱭ ᱠᱤᱪᱷᱤ ᱜᱟᱱ ᱨᱮᱦᱚᱸ ᱠᱟᱹᱣᱰᱤ ᱨᱮᱦᱚᱸᱧ ᱧᱟᱢᱟ ᱥᱮᱧ ᱪᱤᱠᱟᱹᱜᱼᱟ ᱦᱟᱨᱟ ᱵᱩᱨᱩᱭ ᱠᱷᱟᱱᱤᱧ, ᱚᱱᱟ ᱩᱭᱦᱟᱹᱨ ᱠᱟᱛᱮᱜ ᱜᱮᱵᱚᱱ ᱫᱚᱦᱚ ᱠᱚᱣᱟ, ᱟᱫᱚ ᱦᱟᱸᱜ ᱢᱮᱨᱚᱢ ᱵᱷᱤᱰᱤ ᱠᱚᱫᱚ ᱵᱟᱹᱱᱩᱜ ᱠᱚᱣᱟ ᱾ ᱦᱚᱲ ᱠᱚᱦᱚᱸ ᱠᱟᱹᱴᱤᱡ ᱠᱚᱢ ᱧᱚᱜ ᱜᱮᱭᱟ ᱛᱚ ᱜᱷᱟᱨᱚᱧᱽᱪ ᱨᱮ ᱧᱮᱞ ᱞᱟᱹᱜᱤᱫ ᱢᱟ ᱾ ᱟᱫᱚ ᱦᱩᱲᱩ ᱨᱚᱦᱚᱭ ᱠᱚᱫᱚ ᱵᱮᱱ ᱵᱟᱲᱟᱭ ᱜᱮᱭᱟ ᱥᱮ ᱵᱟᱝ ᱜᱮ?
ᱦᱩᱨᱩ ᱨᱚᱦᱚᱭ ᱫᱚ ᱳᱭ, ᱴᱩᱠ ᱴᱟᱠ ᱨᱤᱧ ᱵᱟᱨᱟᱭ ᱜᱮᱭᱟ ᱾ ᱫᱚᱢᱮ ᱵᱟᱝ ᱨᱮᱦᱚᱸ ᱾
ᱪᱷᱟ᱾ ᱦᱮᱸ ᱛᱚ ᱟᱫᱚ ᱱᱤᱛᱚᱝ ᱫᱚ ᱱᱟᱦᱟᱜ ᱚᱝᱠᱟ ᱫᱚ ᱱᱟᱦᱟᱜ ᱵᱟᱝ ᱵᱚᱱ ᱮᱠᱥᱯᱟᱨᱴ ᱜᱮᱭᱟ, ᱵᱟᱝ ᱥᱮ᱾ ᱟ ᱪᱮᱫᱟᱜ ᱥᱮ ᱟᱵᱚ ᱫᱚ ᱚᱞᱚᱜ ᱯᱟᱲᱦᱟᱜ ᱨᱮ ᱱᱤᱛᱳᱝ ᱫᱚ ᱞᱟᱹᱠᱛᱤ ᱠᱟᱱ ᱛᱟᱵᱚᱱᱟ, ᱚᱱᱟ ᱚᱱᱟ ᱚᱱᱟ ᱥᱚᱢᱚᱭ ᱞᱟᱜᱟᱣ ᱫᱚ ᱥᱮ ᱚᱠᱛᱚ ᱞᱟᱜᱟᱣ ᱫᱚ, ᱟᱫᱚ ᱮᱱᱛᱮ ᱨᱮᱦᱚᱸ ᱵᱟᱝ-ᱵᱟᱝᱛᱮ ᱠᱤᱪᱷᱩ ᱫᱚ ᱥᱮᱬᱟ ᱫᱚᱨᱠᱟᱨ ᱜᱮ ᱠᱟᱱ ᱛᱟᱵᱚᱱᱟ ᱦᱮ ᱚᱱᱟ ᱫᱚ ᱫᱚᱨᱠᱟᱨ ᱜᱮ ᱠᱟᱱ ᱛᱟᱵᱚᱱᱟ ᱟᱵᱚᱣᱟᱜ ᱚᱱᱟ ᱫᱚ ᱟᱹᱰᱤ ᱡᱳᱨ ᱞᱟᱹᱠᱛᱤ ᱜᱮ ᱠᱟᱱ ᱛᱟᱵᱚᱱᱟ ᱥᱚᱵᱽ ᱥᱚᱢᱚᱭ ᱵᱟᱝ ᱦᱟᱸᱜ ᱟᱵᱚ ᱵᱚᱱ ᱚᱞ ᱯᱟᱲᱦᱟᱜ ᱠᱟᱱᱟ᱾
ᱦᱳᱭ ᱥᱚᱢᱚᱭ ᱛᱚ ᱟᱨ ᱟᱵᱚ ᱡᱮ ᱱᱚᱣᱟ ᱨᱚᱦᱚᱭ ᱵᱟᱫ ᱠᱟᱛᱮᱜ ᱮᱴᱟᱜ ᱵᱚᱱ ᱧᱮᱞᱟ ᱚᱱᱠᱟ ᱫᱚ ᱵᱟᱝ ᱟᱵᱚᱫ ᱫᱚ ᱪᱟᱸᱫᱳ ᱨᱮ ᱢᱤᱫ ᱫᱷᱟᱣ ᱜᱮᱵᱚᱱ ᱨᱚᱦᱚᱭᱟ ᱚᱱᱟ ᱨᱮᱦᱚᱸ ᱦᱚᱪᱚ ᱦᱩᱭᱩᱜ ᱛᱟᱵᱚᱱᱟ ᱟᱨ ᱮᱴᱟᱜ ᱠᱟᱹᱢᱤ ᱢᱟᱵᱚᱱ ᱪᱟᱞᱟᱜ ᱠᱟᱱ ᱜᱮ᱾
ᱦᱮᱸ᱾ ᱟᱫᱚ ᱚᱱᱟ ᱞᱟᱹᱜᱤᱫ ᱜᱮ ᱚᱱᱟ ᱠᱚᱫᱚ ᱾ ᱪᱟᱸ ᱦᱚᱸ ᱞᱟᱹᱠᱛᱤ ᱠᱟᱱ ᱛᱟᱵᱚᱱ ᱜᱮᱭᱟ ᱡᱷᱚᱛᱚ ᱦᱚᱲ ᱠᱩᱲᱤ ᱜᱤᱫᱽᱨᱟᱹ ᱦᱩᱭ ᱠᱟᱛᱮᱜ ᱦᱚᱸ ᱚᱲᱟᱜ ᱨᱮᱱᱟᱜ ᱥᱟᱱᱟᱢᱟᱜ ᱡᱚᱜ ᱨᱟᱪᱟᱵᱟᱴ ᱵᱟᱴᱤ ᱢᱟᱡᱟᱣ ᱵᱟᱴᱤ ᱢᱟᱡᱟᱣ ᱠᱚ ᱥᱟᱵᱩᱱ ᱟᱢᱟᱜ ᱞᱟᱹᱠᱛᱤ ᱠᱟᱱ ᱛᱟᱵᱚᱱᱟ᱾ ᱟᱫᱚ ᱠᱚᱲᱟ ᱜᱤᱫᱽᱨᱟᱹ ᱦᱚᱸ ᱟᱲᱮ ᱞᱟᱜ ᱥᱮ ᱱᱟᱦᱮᱞ ᱥᱟᱵ ᱠᱚ ᱚᱱᱟ ᱠᱚᱫᱚ ᱡᱷᱚᱛᱚ ᱜᱮ ᱞᱟᱹᱠᱛᱤ ᱠᱟᱱ ᱛᱟᱵᱚᱱᱟ᱾ ᱟᱫᱚ ᱢᱮᱱᱮᱫ ᱟᱹᱞᱤᱧ ᱚᱞᱪᱤᱠᱤ ᱠᱚᱫᱚ ᱵᱤᱱ ᱵᱟᱲᱟᱭ ᱜᱮᱭᱟ ᱥᱮ ᱵᱟᱝᱜᱮ?
ᱚᱞᱪᱤᱠᱤ ᱫᱚ ᱼᱼ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ ᱟᱹᱞᱤᱧ ᱫᱚ ᱱᱚᱣᱟ ᱡᱟᱦᱟᱸ ᱵᱟᱝᱞᱟ ᱢᱤᱰᱤᱭᱟᱢ ᱚᱱᱠᱟ ᱱᱚᱛᱮ ᱫᱚ ᱚᱞᱪᱤᱠᱤ ᱫᱚ ᱩᱱᱟᱹᱜ ᱢᱟᱪᱮᱫ ᱠᱚᱦᱚᱸ ᱵᱟᱹᱱᱩᱜ ᱠᱚᱣᱟ ᱟᱨ ᱛᱟᱦᱚᱞᱮ ᱤᱥᱠᱩᱞ ᱨᱮᱱᱟᱜ ᱤᱭᱟᱹ ᱦᱚᱸ ᱩᱱᱟᱹᱜ ᱵᱟᱹᱱᱩᱜᱼᱟ ᱛᱟᱦᱚᱞᱮ ᱚᱱᱟᱛᱮ ᱥᱩᱵᱤᱛᱟ ᱡᱟᱦᱟᱸ ᱠᱚ ᱟᱠᱟᱫ ᱟᱭᱩᱵᱟᱵᱟ ᱛᱟᱠᱚ ᱚᱱᱟᱛᱮ ᱵᱟᱝᱞᱟ ᱢᱤᱰᱤᱭᱟᱢ ᱛᱮ ᱠᱚ ᱦᱩᱰᱤᱧ ᱠᱷᱚᱱᱟᱜ ᱠᱚ ᱵᱟᱲᱦᱟᱣ ᱦᱚᱪᱚ ᱟᱠᱟᱫ ᱞᱤᱧᱟᱹ ᱾
ᱟᱪᱪᱷᱟ ᱟᱪᱪᱷᱟ ᱾ ᱟᱫᱚ ᱴᱚᱴᱷᱟ ᱫᱚ ᱚᱠᱟ ᱥᱮᱫ ᱴᱚᱴᱷᱟ ᱚᱠᱟ ᱴᱚᱴᱷᱟ ᱚᱠᱟ ᱯᱚᱱᱚᱛ ᱨᱮ ᱯᱟᱲᱟᱜ ᱠᱟᱱᱟ?
ᱟᱞᱮ ᱫᱚ ᱱᱚᱣᱟᱼᱼ ᱨᱟᱱᱤᱵᱟᱫᱽ ᱵᱟᱡᱟᱨ ᱵᱮᱱ ᱟᱸᱡᱚᱢ ᱟᱠᱟᱫᱟ ᱥᱮ ᱢᱩᱠᱩᱴᱢᱚᱱᱤᱯᱩᱨ ᱰᱮᱢ?
ᱟᱪᱪᱷᱟ ᱟᱪᱪᱷᱟ ᱟᱪᱷᱟᱷᱟ ᱢᱟᱱᱮ ᱚᱭᱮᱥᱮᱴ ᱵᱮᱝᱜᱚᱞ ᱨᱮᱜᱮᱵᱤᱱ ᱯᱟᱲᱟᱜ ᱠᱟᱱᱟ ᱛᱟᱭᱛᱚ? ᱟᱪᱪᱷᱟ᱾ ᱟᱹᱞᱟᱜ ᱯᱚᱱᱚᱛ ᱵᱮᱝᱜᱚᱞ ᱨᱮᱜᱮ ᱚᱭᱮᱥᱮᱴ ᱵᱮᱝᱜᱚᱞ ᱨᱮᱜᱮ ᱟᱹᱰᱤ ᱱᱟᱯᱟᱭ ᱠᱟᱛᱷᱟ ᱠᱟᱱᱟ᱾
ᱟᱪᱪᱷᱟ ᱚᱱᱛᱮ ᱫᱚ ᱚᱱᱠᱟ ᱚᱱᱠᱟ ᱢᱮᱞᱟ ᱠᱚ ᱚᱠᱟ ᱞᱮᱠᱟ ᱦᱩᱭᱩᱜᱼᱟ ᱥᱮ ᱚᱠᱟᱨᱮ ᱦᱩᱭᱩᱜᱼᱟ ᱱᱟᱢᱠᱚᱨᱟ?
ᱥᱟᱱᱟᱢᱠᱚᱨ ᱢᱮᱞᱟ ᱫᱚ ᱟᱹᱞᱤᱧ ᱫᱚ ᱞᱟᱹᱭ ᱞᱮᱠᱷᱟᱱ ᱞᱤᱧ ᱢᱮᱞᱟ ᱫᱚ ᱵᱟᱝ ᱜᱮ ᱟᱵᱚᱣᱟᱜ ᱡᱟᱦᱟᱸ ᱥᱟᱱᱛᱟᱲ ᱛᱟ ᱢᱤᱫᱴᱟᱝ ᱯᱟᱛᱟ ᱵᱚᱱ ᱞᱟᱹᱭᱟ ᱚᱱᱟ ᱫᱚ ᱦᱩᱭᱩᱜ ᱠᱟᱱᱟ ᱯᱟᱴᱟᱵᱤᱸᱫᱟᱹ ᱥᱤᱞᱫᱟᱹ ᱯᱟᱛᱟ ᱚᱱᱟᱜᱮ ᱦᱩᱭᱩᱜ ᱠᱟᱱᱟ ᱧᱩᱛᱩᱢᱟᱱ ᱯᱟᱛᱟ ᱫᱚ᱾ ᱟᱫᱚ ᱟᱸᱡᱚᱢ ᱵᱟᱲᱟ ᱠᱟᱜ ᱵᱤᱱ ᱥᱮ ᱵᱟᱝᱜᱮ?
ᱦᱳᱭ ᱟᱸᱡᱚᱢ ᱫᱚᱞᱤᱧ ᱟᱸᱡᱚᱢ ᱟᱠᱟᱟᱜᱼᱟ‍᱾
ᱟᱨ ᱦᱮᱡ ᱵᱟᱲᱟ ᱟᱠᱟᱱᱟ ᱵᱤᱱ ᱥᱮ ᱵᱟᱝᱜᱮ?
ᱟᱫᱚ ᱚᱱᱠᱟ ᱪᱟᱞᱟᱣ ᱫᱚᱞᱤᱧ ᱢᱚᱱᱮᱭᱟ ᱟᱫᱚ ᱚᱱᱠᱟ ᱪᱟᱞᱟᱜ ᱡᱚᱠᱷᱚᱱ ᱜᱮᱞᱤᱧ ᱢᱚᱱᱮᱭᱟ ᱚᱱᱠᱟᱜᱮ ᱟᱨᱚ ᱮᱴᱟᱜ ᱠᱟᱹᱢᱤ ᱠᱚᱞᱤᱧ ᱫᱤᱥᱟᱹ ᱜᱚᱫᱟ ᱟᱫᱚ ᱚᱱᱟ ᱛᱮ ᱵᱟᱝ ᱪᱟᱞᱟᱣ ᱦᱩᱭ ᱟᱠᱟᱱᱟ ᱟᱫᱚ ᱱᱤᱭᱟᱹ ᱵᱟᱨ ᱫᱚᱞᱤᱧ ᱢᱚᱱᱮᱭ ᱫᱟ ᱛᱚ ᱦᱟᱸᱜ ᱪᱟᱞᱟᱜ ᱟᱹᱞᱤᱧ ᱦᱟᱸᱜ᱾
ᱟᱪᱪᱷᱟ ᱾ ᱦᱮᱸ ᱦᱮᱡ ᱠᱟᱛᱮ ᱧᱮᱞ ᱤᱫᱤ ᱫᱚ ᱧᱮᱞ ᱤᱫᱤᱭ ᱵᱤᱱ ᱜᱮ ᱪᱮᱫᱟᱜ ᱥᱮ ᱥᱟᱱᱛᱟᱲ ᱠᱚᱣᱟᱜ ᱟᱹᱰᱤ ᱜᱚᱨᱚᱵᱟᱱ ᱯᱚᱨᱚᱵᱽ ᱠᱟᱱᱟ ᱱᱚᱣᱟ ᱫᱚ᱾ ᱟᱵᱚᱣᱟᱜ ᱫᱟᱸᱥᱟᱭ ᱪᱟᱸᱫ ᱨᱮᱜᱮ ᱦᱩᱭᱩᱜᱼᱟ᱾ ᱟᱹᱰᱤ ᱡᱤᱞ ᱯᱤᱴᱷᱟᱹ ᱠᱚᱦᱚᱸ ᱟᱹᱰᱤ ᱢᱟᱱᱮ ᱟᱵᱚᱣᱟᱜ ᱡᱟᱦᱟᱸᱮᱥ ᱟᱵᱚᱣᱟᱜ ᱤᱭᱟᱹ ᱨᱮᱱᱟᱜ ᱢᱟᱱᱮ ᱞᱟᱠᱪᱟᱨ ᱨᱮᱱᱟᱜ ᱥᱮ ᱟᱵᱚᱣᱟᱜ ᱥᱟᱶᱛᱟ ᱨᱮᱱᱟᱜ ᱡᱟᱦᱟᱸ ᱠᱚ ᱫᱚᱢᱮ ᱧᱩᱛᱩᱢᱟᱱ ᱧᱩᱛᱩᱢᱟᱱ ᱡᱤᱱᱤᱥ ᱥᱟᱯᱟᱵ ᱠᱚᱦᱚᱸ ᱚᱱᱟ ᱠᱚᱦᱚᱸ ᱧᱟᱢᱚᱜ ᱜᱮᱭᱟ ᱚᱸᱰᱮ ᱫᱚ ᱦᱚᱨᱚᱜ ᱵᱟᱸᱫᱮ ᱥᱟᱱᱟᱢᱟᱜ᱾ ᱠᱷᱚᱱᱟᱜ ᱛᱟᱯᱚᱨᱮ ᱦᱟᱹᱛᱭᱟᱹᱨ ᱠᱷᱚᱱᱟᱜ ᱡᱟᱵᱚᱛᱤᱭᱚ ᱟᱵᱚ ᱪᱮᱫᱠᱟ ᱵᱚᱱ ᱧᱟᱢᱟ᱾ ᱟᱵᱚᱵᱚᱱ ᱵᱮᱵᱚᱦᱟᱨᱟ ᱵᱚᱱ ᱠᱟᱛᱮ ᱚᱱᱟ ᱠᱚᱦᱚᱸ ᱥᱟᱱᱟᱢᱟᱜ ᱠᱤᱨᱤᱧ ᱟᱠᱷᱨᱤᱧ ᱛᱮ ᱧᱟᱢᱚᱜ ᱜᱮᱭᱟ ᱾
ᱦᱳᱭ ᱾
ᱥᱟᱱᱟᱢ ᱞᱮᱠᱟᱱᱟᱜ ᱜᱮ ᱥᱟᱱᱟᱢ ᱞᱮᱠᱟᱱᱟᱜ ᱜᱮ ᱧᱟᱢᱚᱜᱼᱟ ᱟᱵᱚ ᱴᱰᱤᱥᱚᱱᱟᱞ ᱨᱮᱱᱟᱜ ᱟᱨ ᱡᱷᱚᱛᱚ ᱠᱷᱚᱱᱟᱜ ᱢᱟᱨᱟᱝ ᱠᱟᱛᱷᱟ ᱫᱚ ᱡᱤᱞ ᱯᱤᱴᱷᱟᱹ ᱧᱟᱢᱚᱜᱼᱟ ᱟᱫᱚ ᱦᱮᱸ ᱯᱟᱛᱲᱟ ᱯᱟᱛᱲᱟ ᱯᱤᱴᱷᱟᱹ ᱡᱟᱦᱟᱸ ᱵᱚᱱ ᱢᱮᱱᱮᱜᱼᱟ ᱾
ᱦᱩᱸ᱾
ᱟᱹᱰᱤ ᱱᱟᱯᱟᱭ
ᱟᱪᱪᱷᱟ ᱟᱵᱮᱱ ᱫᱚ ᱤᱭᱟᱹ ᱥᱮᱫ ᱵᱮᱱ ᱦᱮᱡ ᱵᱟᱲᱟ ᱟᱠᱟᱱᱟ